ᱦᱮᱞᱳ ᱦᱮᱞᱳ
ᱦᱮᱞᱳ ᱨᱚᱲ ᱠᱚ ᱟᱸᱡᱚᱢᱚᱜ ᱠᱟᱱᱟ ᱛᱚ ᱯᱷᱤᱭᱟᱨ ᱜᱮ? ᱟᱪᱪᱷᱟ ᱡᱚᱦᱟᱨ ᱜᱤ ᱟᱪᱪᱷᱟ ᱟᱸᱡᱚᱢ ᱧᱟᱢᱚᱜ ᱠᱟᱱᱟ ᱚ
ᱦᱳᱭᱛᱚ, ᱛᱚ ᱵᱮᱥ ᱵᱟᱲᱟ ᱜᱮᱭᱟᱵᱮᱱ?
ᱦᱮᱸ ᱵᱮᱥ ᱵᱟᱲᱟ ᱜᱮᱭᱟᱞᱤᱧ ᱟᱨ ᱟᱵᱤᱱ ᱫᱚ ᱪᱮᱫ ᱞᱮᱠᱟ? ᱟ ᱚᱲᱟᱜ ᱠᱚᱨᱮ ᱫᱚ?
ᱚᱲᱟᱜ ᱨᱮᱦᱚᱸ ᱵᱮᱥ ᱜᱮ ᱠᱷᱟᱱ ᱫᱚ᱾ ᱫᱟᱜ ᱫᱟᱭ ᱥᱮ ᱵᱟᱝ ᱟᱯᱮ ᱥᱮᱫ ᱫᱚ?
ᱫᱟᱜ ᱫᱚ ᱫᱟᱜ ᱵᱟᱲᱟ ᱠᱮᱜ-ᱟ ᱥᱮᱛᱟᱜ ᱠᱷᱚᱱ ᱛᱤᱠᱤᱱ ᱦᱟᱹᱨᱤᱜ ᱱᱤᱛ ᱫᱚ ᱵᱟᱹᱱᱩᱜ ᱟᱠᱟᱫᱟ ᱨᱤᱢᱤᱞ ᱠᱚ ᱧᱮᱞᱚᱜ ᱠᱟᱱᱟ ᱩᱰᱟᱹᱣ ᱵᱟᱲᱟᱭ ᱠᱟᱱᱟ ᱦᱮᱸᱫᱮ ᱜᱮ ᱟᱨ ᱚᱱᱛᱮ ᱫᱚ ᱪᱮᱫ ᱞᱮᱠᱟ ᱡᱟᱹᱲᱤᱭᱫᱟᱭ ᱥᱮ ᱵᱟᱝ?
ᱱᱚᱛᱮ ᱦᱚᱸᱭ ᱫᱟᱜ ᱮᱜ ᱜᱮᱭᱟ ᱢᱟᱱᱮ ᱥᱮᱨᱚᱠᱚᱢ ᱥᱮᱛᱟᱜ ᱨᱮ ᱛᱮᱦᱤᱧ ᱦᱚᱸ ᱫᱟᱜ ᱫᱚᱭ ᱫᱟᱜ ᱠᱮᱫ ᱜᱮ ᱥᱮᱛᱟᱜ ᱨᱮᱭ ᱫᱟᱜ ᱠᱮᱫᱟ ᱟᱵᱟᱨ ᱯᱷᱟᱠ ᱠᱟᱜ ᱛᱟᱦᱮᱱᱟ ᱥᱟᱨᱟᱫᱤᱱ ᱢᱤᱫ ᱫᱷᱟᱣ ᱠᱚᱛᱮ ᱦᱤᱡᱩᱜ ᱠᱟᱱᱟ ᱟᱵᱟᱨ ᱨᱮ ᱯᱷᱟᱠ ᱫᱟ ᱥᱟᱨᱟ ᱫᱤᱱ ᱜᱮ ᱦᱤᱡᱩᱜ ᱠᱟᱱᱟ ᱦᱮᱡ ᱫᱚ ᱡᱳᱨ ᱫᱚ ᱵᱟᱭ ᱨᱟᱜ ᱠᱚᱢ ᱡᱮ ᱱᱟᱥᱤ ᱠᱷᱮᱛᱨᱮ ᱫᱟᱜ ᱞᱟᱜᱟᱜ ᱞᱮᱠᱟ ᱫᱚ ᱵᱟᱝ ᱮᱢᱱᱤ
ᱟᱪᱪᱷᱟ ᱛᱟᱦᱚᱞᱮ ᱪᱟᱥ ᱠᱟᱹᱢᱤ ᱫᱚ ᱛᱤᱱ ᱦᱟᱹᱨᱤᱡ ᱟᱠᱟᱱᱟ?
ᱪᱟᱥ ᱠᱟᱹᱢᱤ ᱫᱚ ᱟᱫᱚ ᱚᱱᱮ ᱫᱟᱜ ᱦᱚᱸ ᱵᱟᱭ ᱫᱟᱜ ᱫᱟ ᱮᱱᱠᱟᱭ ᱫᱟᱜ ᱫᱟᱜᱛᱚ ᱵᱤᱥᱤ ᱫᱚ ᱵᱟᱝ ᱦᱳᱭ, ᱢᱟᱱᱮ ᱡᱟᱦᱟᱸ ᱛᱤᱱᱟᱹᱜ ᱢᱤᱫ ᱵᱟᱨ ᱵᱟᱹᱭᱦᱟᱹᱲ ᱵᱟᱹᱭᱦᱟᱹᱲ ᱛᱮ ᱫᱟᱜᱚᱜ ᱠᱟᱱᱟ ᱤᱱᱟᱹ ᱠᱚ ᱜᱮ᱾ ᱫᱟᱜ ᱮᱜ ᱨᱮᱦᱚᱸᱭ ᱵᱤᱥᱤ ᱫᱟᱜ ᱫᱚᱭ ᱫᱟᱜ ᱮᱫᱟ ᱟᱨᱠᱤ ᱡᱳᱨᱫᱚ ᱵᱟᱭ ᱡᱳᱨ ᱮᱫᱟ᱾
ᱢᱟᱱᱮ ᱨᱚᱦᱚᱭ ᱫᱚᱭ᱾
ᱮᱫᱚ ᱮᱛᱚ ᱵᱟᱱᱩᱜ ᱦᱳᱭ ᱦᱳᱭ ᱦᱳᱭ ᱢᱤᱫ ᱵᱟᱨ ᱠᱷᱮᱛ ᱟᱨᱠᱤ᱾ ᱦᱩ ᱟᱯᱮ ᱫᱚᱯᱮ ᱨᱚᱦᱚᱭ ᱯᱩᱨᱟᱹ ᱠᱮᱫ ᱛᱮ?
ᱵᱟᱝᱟ ᱵᱟᱝᱟ ᱟᱞᱮᱥᱮᱫ ᱦᱚᱸ ᱚᱱᱠᱟ ᱜᱮ। ᱟᱹᱵᱤᱱ ᱡᱟᱦᱟᱸ ᱞᱮᱠᱟ ᱵᱤᱱ ᱞᱮᱭ ᱠᱮᱜᱼᱟ ᱚᱱᱠᱟ ᱜᱮ। ᱟᱪᱪᱷᱟ ᱚᱱᱠᱟ ᱴᱩᱠᱼᱴᱟᱠ ᱮ ᱡᱚᱨᱚᱭᱫᱟ। ᱴᱩᱠᱼ ᱴᱟᱠ ᱨᱚᱦᱚᱭ ᱵᱟᱲᱟ ᱦᱩᱭᱩᱜ ᱠᱟᱱᱟ ᱵᱟᱹᱭᱦᱟᱹᱲ ᱵᱟᱹᱭᱦᱟᱹᱲ ᱼᱼ ᱛᱮ। ᱜᱷᱩᱴᱩ ᱥᱮᱫ ᱫᱚ ᱱᱟᱜ ᱠᱷᱟᱱ ᱵᱟᱝ ᱨᱚᱦᱚᱭ ᱠᱟᱱᱟ।
ᱦᱳᱭᱛᱚ ᱦᱳᱭ। ᱫᱟᱜ ᱜᱮ ᱟᱫᱚ ᱴᱷᱤᱠ ᱢᱚᱛᱚ ᱵᱟᱭ ᱫᱟᱜ ᱮ। ᱦᱚᱸᱜᱼᱚᱭ ᱴᱷᱤᱠ ᱢᱚᱛᱚᱭ ᱫᱟᱜ ᱞᱮᱠᱷᱟᱡ ᱱᱤᱛ ᱛᱮ ᱟᱹᱰᱤ ᱜᱟᱱ ᱜᱮ ᱨᱚᱦᱚᱭ ᱦᱩᱭ ᱠᱚᱜᱼᱟ। ᱟᱨ ᱼᱼ
ᱦᱳᱭ ᱢᱟᱱᱮ ᱱᱤᱡᱱᱚ ᱪᱟᱯ ᱢᱮᱱᱟᱜ ᱠᱟᱫ ᱨᱮᱦᱚᱸ ᱩᱠᱩᱨ ᱫᱟᱜ ᱢᱟ ᱵᱟᱹᱱᱩᱜᱼᱟᱱ ᱛᱮ?
ᱦᱳᱭ ᱦᱳᱭ। ᱫᱟᱜ ᱵᱟᱝ ᱛᱮᱜᱮ ᱛᱚ ᱦᱮᱸ।
ᱡᱟᱭᱜᱟ ᱡᱟᱭᱜᱟ ᱫᱚᱭ ᱫᱟᱜ ᱮᱫᱟ। ᱩᱰᱟᱹᱣ ᱨᱤᱢᱤᱞ ᱛᱚ᱾
ᱦᱳᱭ ᱦᱳᱭ। ᱟᱠᱟ ᱥᱮᱫ ᱫᱚ ᱵᱷᱟᱜᱤ ᱜᱮ ᱫᱟᱜ ᱟᱠᱟᱫᱟ। ᱟᱫᱚᱢ ᱥᱮᱫ ᱼᱼ ᱫᱚ ᱵᱷᱟᱜᱤ ᱜᱮ ᱫᱟᱜ ᱠᱟᱜ ᱠᱚᱣᱟ। ᱚᱱᱛᱮ ᱫᱚ ᱵᱷᱟᱜᱤ ᱜᱮ ᱦᱳᱲᱳ ᱠᱚᱠᱚ ᱨᱚᱦᱚᱭ ᱟᱠᱟᱫᱟ।
ᱦᱩᱸ ᱟᱞᱮ ᱥᱮᱫ ᱦᱚᱸ ᱢᱮᱱᱠᱷᱟᱱ ᱦᱚᱞᱟ ᱟᱹᱭᱩᱵ ᱡᱮ ᱧᱤᱫᱟᱹ ᱼᱼ ᱧᱤᱫᱟᱹ ᱫᱚ ᱮᱠᱷᱟᱱ ᱵᱷᱟᱜᱤ ᱜᱮ ᱫᱟᱜ ᱠᱮᱜᱼᱟᱭ।
ᱚ ᱟᱪᱪᱷᱟ। ᱱᱚᱛᱮ ᱦᱚᱞᱟ ᱱᱚᱛᱮ ᱫᱚ ᱡᱤᱱᱤᱥ ᱢᱟ ᱛᱚ ᱵᱟᱭ ᱫᱟᱜ ᱞᱮᱫᱟ। ᱛᱮᱦᱤᱧ ᱵᱷᱳᱨ ᱵᱷᱳᱨ ᱛᱮ ᱠᱟᱹ ᱼᱼ ᱴᱤᱡᱼᱮ ᱫᱟᱜ ᱮᱫ ᱛᱟᱦᱮᱱᱟ ᱵᱮᱥᱤ ᱧᱚᱜ।
ᱚ ᱟᱪᱪᱷᱟ।
ᱦᱮᱸ ᱛᱚ ᱪᱮᱫ ᱠᱚ ᱵᱤᱱ ᱪᱤᱠᱟᱹ ᱵᱟᱲᱟᱭᱮᱫᱟ?
ᱟᱹᱞᱤᱧᱟᱜ ᱚᱱᱟ ᱢᱟᱴᱷ ᱠᱚᱨᱮ ᱜᱮᱞᱤᱧ ᱠᱟᱹᱢᱤ ᱵᱟᱲᱟ ᱡᱚᱝᱟᱜ ᱠᱟᱱᱟ ᱴᱩᱠ ᱴᱟᱠ। ᱱᱤᱡᱮᱨᱟᱜ ᱠᱚ, ᱦᱚᱲᱟᱜ ᱠᱚ।
ᱦᱳᱭ ᱠᱟᱹᱢᱤ ᱫᱚ ᱦᱳᱭᱳᱜ ᱜᱮᱭᱟ। ᱠᱟᱹᱢᱤ ᱫᱤᱱ ᱠᱟᱱᱟ।
ᱠᱟᱹᱢᱤ ᱫᱤᱱ ᱠᱟᱱᱟ। ᱠᱟᱹᱢᱤ ᱫᱚ ᱞᱟᱹᱠᱛᱤᱜ ᱠᱟᱱᱟ। ᱚᱲᱟᱜ ᱨᱮᱱᱟᱜ ᱛᱚ ᱠᱟᱹᱢᱤ ᱛᱮᱜᱮ ᱦᱩᱭᱩᱜᱼᱟ। ᱟᱨ ᱞᱟᱡ ᱞᱟᱹᱜᱤᱫ ᱦᱚᱸ ᱦᱚᱲᱟᱜ ᱦᱚᱸ ᱪᱟᱞᱟᱣ ᱦᱩᱭᱩᱜᱼᱟ। ᱢᱤᱫ ᱫᱤᱱ ᱵᱟᱨ ᱥᱤᱧ ᱫᱚ।
ᱦᱳᱭ ᱛᱚ। ᱠᱟᱹᱢᱤ ᱜᱮ ᱞᱟᱜᱟᱜᱼᱟ। ᱛᱟᱦᱟᱞᱮ ᱟᱯᱮ ᱫᱚ ᱛᱤᱱᱟᱹᱜ ᱜᱟᱱ ᱯᱮ ᱨᱚᱦᱚᱭ ᱠᱮᱫ ᱛᱮ?
ᱟᱞᱮ ᱫᱚ ᱱᱟᱜ ᱠᱷᱟᱱ ᱟᱹᱣᱨᱤ ᱞᱮ ᱟᱨᱟᱢᱵᱚᱭᱟ। ᱜᱟᱯᱟ ᱢᱮᱭᱟᱝ ᱥᱮᱫ ᱱᱟᱜ ᱠᱷᱟᱱ ᱟᱨᱟᱢᱵᱚ ᱦᱩᱭᱩᱜᱼᱟ।
ᱚ ᱟᱪᱪᱷᱟ ᱟᱪᱪᱷᱟ। ᱛᱟᱞᱦᱮ ᱟᱯᱮᱥᱮᱫ ᱦᱚᱸ ᱫᱟᱜ ᱫᱚ ᱥᱮᱨᱚᱠᱚᱢ ᱫᱚ ᱵᱟᱭ ᱫᱟᱜ ᱟᱠᱟᱫᱟ?
ᱵᱟᱝ ᱵᱟᱝ।
ᱦᱳᱭᱛᱚ᱾ ᱦᱳᱭ। ᱛᱚ ᱫᱟᱠᱟ ᱠᱚᱫᱚ ᱵᱮᱱ ᱡᱚᱢ ᱵᱟᱲᱟ ᱠᱮᱜᱼᱟ?
ᱟᱹᱣᱨᱤ ᱭᱟᱱ। ᱠᱷᱟᱱ ᱫᱟᱠᱟ ᱠᱚᱫᱚ ᱟᱹᱣᱨᱤ ᱡᱚᱢ ᱦᱩᱭᱩᱜᱼᱟᱱ। ᱛᱯᱳᱱᱟᱞᱤᱧ, ᱛᱟᱨᱯᱚᱨᱮ ᱫᱟᱠᱟ ᱞᱤᱧ ᱡᱚᱢᱟ।
ᱚ ᱟᱪᱪᱷᱟ ᱟᱪᱪᱷᱟ᱾ ᱦᱳᱭᱛᱚ ᱾ ᱦᱳᱭ।
ᱛᱟᱦᱟᱞᱮ ᱟᱹᱵᱤᱱ ᱫᱚᱵᱤᱱ ᱡᱚᱢ ᱠᱮᱜᱼᱟ ᱥᱮ ᱟᱹᱣᱨᱤᱭᱟᱱ?
ᱦᱳᱭ ᱡᱚᱢ ᱵᱟᱲᱟ ᱦᱳᱭᱱᱟ। ᱛᱳᱯᱳ ᱡᱚᱢ ᱵᱟᱲᱟ ᱦᱩᱭ ᱠᱟᱱᱟ।
ᱚᱻ।
ᱛᱚ ᱟᱯᱮ ᱥᱮᱫ ᱫᱚ? ᱦᱮᱸ ᱦᱮᱸ ।
ᱢᱮᱱᱫᱟ ᱞᱤᱧ ᱟᱯᱮᱥᱮᱫ ᱫᱚ ᱱᱚᱝᱠᱟ ᱢᱤᱫ ᱫᱷᱟᱣ ᱜᱮᱯᱮ ᱪᱟᱥᱟ? ᱥᱮ ᱵᱟᱨᱪᱟ ᱟᱹᱰᱤ ᱡᱟᱭᱜᱟ ᱨᱮ ᱡᱮᱢᱚᱱ ᱫᱷᱚᱨᱚᱱ ᱦᱩᱲᱩ ᱠᱚᱦᱚᱸ ᱪᱟᱥᱟ, ᱥᱚᱵᱽᱡᱤ ᱠᱚᱦᱚᱸ ᱟᱹᱰᱤ ᱜᱮᱠᱚ ᱪᱟᱥ ᱦᱩᱭᱩᱜᱼᱟ ᱥᱮ᱾
ᱚ ᱟᱪᱪᱷᱟ, ᱵᱟᱝ ᱵᱟᱝ ᱟᱞᱮ ᱥᱮᱫ ᱫᱚ ᱚᱱᱟ ᱢᱤᱫ ᱫᱷᱟᱣ ᱜᱮ᱾ᱢᱟᱱᱮ ᱥᱚᱵᱡᱤ ᱪᱟᱥ ᱡᱟᱭᱜᱟ ᱫᱚ ᱢᱮᱱᱟᱜ ᱟᱠᱟᱫ ᱨᱮᱦᱚᱸ, ᱟᱫᱚ ᱚᱱᱠᱟ ᱫᱟᱜ ᱫᱚ ᱵᱟᱹᱱᱩᱜᱼᱟ ᱛᱚ᱾ᱦᱳᱭ᱾ ᱢᱟᱱᱮ ᱟᱞᱮ ᱯᱟᱥ ᱥᱮ ᱯᱟᱥᱮ ᱨᱮ ᱡᱟᱦᱟᱸᱭ ᱠᱚ ᱢᱮᱱᱟᱜ ᱠᱚᱣᱟ, ᱩᱱᱠᱩ ᱢᱟ ᱫᱷᱚᱨᱚᱱ ᱦᱚᱸᱠᱚ ᱪᱟᱥᱟ᱾ ᱫᱟᱜ ᱢᱮᱱᱟᱜ ᱛᱟᱠᱚᱣᱟ ᱜᱟᱰᱟ, ᱢᱮᱱᱟᱜ ᱛᱟᱠᱚᱣᱟ᱾ ᱫᱷᱚᱨᱚᱱ ᱦᱚᱸᱠᱚ ᱪᱟᱥᱟ, ᱵᱚᱨᱥᱟ ᱦᱚᱸ ᱠᱚ ᱪᱟᱥᱟ᱾ ᱟᱨ ᱠᱤᱪᱷᱩ ᱜᱟᱱ ᱡᱟᱭᱜᱟ ᱢᱮᱱᱟᱜᱼᱟ, ᱥᱚᱵᱡᱤᱻ ᱦᱚᱸ ᱥᱚᱵᱽᱡᱤ ᱦᱚᱸᱠᱚ ᱪᱟᱥᱟ᱾
ᱚ, ᱦᱚᱭ ᱟᱫᱚ ᱫᱟᱜ ᱠᱚ ᱛᱟᱦᱮᱱ ᱠᱷᱟᱡ ᱫᱚ ᱪᱟᱥ ᱫᱚ ᱪᱟᱥ ᱫᱚᱢ ᱪᱟᱥ ᱜᱮᱭᱟ ᱟᱫᱚ ᱫᱟᱜ ᱜᱮ ᱡᱩᱫᱤ ᱵᱟᱝ ᱛᱟᱦᱮᱱᱟ ᱪᱤ ᱠᱟᱹᱛᱮ ᱦᱩᱭᱩᱜ-ᱟ ᱡᱟᱦᱟᱸ ᱥᱮᱫ ᱛᱮᱦᱮᱱᱟ ᱚᱱᱛᱮ ᱫᱚᱠᱚ ᱪᱟᱥ ᱜᱮᱭᱟ ᱦᱩᱲᱩ ᱠᱚ ᱟᱹᱰᱤ ᱠᱤᱪᱷᱩ ᱜᱮᱠᱚ ᱪᱟᱥᱟ ᱦᱩᱲᱩ ᱦᱚᱸ ᱵᱟᱨ ᱫᱷᱟᱣ ᱠᱚ ᱪᱟ-ᱪᱟᱣ ᱪᱟᱥ ᱟᱨ ᱥᱚᱵᱽᱡᱤ ᱠᱚᱦᱚᱸ ᱢᱟᱱᱮ
ᱦᱚᱭ ᱦᱚᱭ᱾
ᱦᱚᱭ,
ᱪᱟᱨᱠᱟ ᱢᱟ ᱫᱟᱜ ᱵᱟᱝᱠᱷᱟᱱ ᱪᱟᱥ ᱵᱟᱝ ᱦᱩᱭᱩᱜ-ᱟᱱ᱾
ᱦᱳᱭ ᱦᱳᱭ ᱦᱳᱭ ᱫᱟᱜ ᱵᱟᱠᱷᱟᱱ ᱫᱚ ᱪᱟᱥ ᱫᱚ ᱵᱟᱝ ᱦᱩᱭᱩᱜ-ᱟ᱾
ᱚᱱᱟ ᱛᱮᱜᱮ᱾
ᱦᱳᱭ ᱛᱚ᱾
ᱟᱫᱚ ᱢᱮᱱᱟᱜ ᱫᱚ ᱢᱮᱱᱟᱜ ᱠᱟᱫᱟ ᱢᱤᱫᱴᱟᱝ ᱢᱤᱱᱤ ᱰᱤᱯ ᱢᱮᱱᱟᱜ ᱠᱟᱫᱟ ᱠᱤᱱᱛᱩ, ᱚᱱᱟ ᱛᱤᱜᱤ ᱟᱨᱚ ᱩᱱᱟᱹᱜ ᱫᱟᱜ ᱮ ᱮᱢᱟ ᱚᱱᱟ ᱡᱟ ᱴᱩᱠᱩ ᱦᱩᱭᱩᱜ-ᱟ ᱥᱩᱨ ᱠᱚᱨᱮ ᱚᱱᱟ ᱜᱮᱠᱚ ᱪᱟᱥᱟ ᱦᱮᱸ, ᱚᱱᱠᱟ ᱯᱟᱸᱪ ᱪᱷᱚ ᱵᱤᱜᱷᱟᱹ ᱜᱟᱱ ᱦᱳᱭ᱾
ᱦᱩᱸ ᱦᱩᱸ ᱚᱲᱟᱜ ᱡᱚᱢ ᱞᱮᱠᱟ ᱩᱛᱩ ᱥᱟᱹᱛ ᱞᱮᱠᱟ ᱥᱚᱵᱽᱡᱤ ᱠᱚ ᱦᱩᱭᱩᱜ ᱨᱮᱦᱚᱸ ᱵᱚᱦᱩᱛ ᱢᱟᱱᱮ ᱥᱚᱵᱽᱡᱤ ᱠᱚ ᱨᱮᱱᱟᱜ ᱫᱟᱢ ᱦᱚᱸ ᱟᱹᱰᱤ ᱵᱟᱹᱲᱛᱤᱜ ᱛᱮ ᱡᱟᱠᱜᱮ ᱚᱱᱟ ᱦᱚᱸ ᱠᱟᱹᱴᱤᱡ ᱠᱷᱚᱨᱚᱪ ᱠᱚᱢᱚᱜ-ᱟ, ᱟᱨ ᱡᱟᱦᱟᱸ ᱵᱚᱱ ᱠᱤᱨᱤᱧ ᱡᱚᱢᱟ ᱚᱱᱟ ᱫᱚ ᱟᱨᱚ ᱟᱹᱰᱤ ᱨᱟᱱ ᱠᱚᱠᱚ ᱞᱟᱜᱟᱣᱟᱜ-ᱟ᱾ ᱚᱱᱟ ᱛᱮ ᱟᱨ ᱚᱲᱟᱜ ᱨᱮ ᱡᱩᱫᱤᱢ ᱪᱟᱥᱟ ᱚᱱᱟ ᱫᱚ ᱠᱟᱹᱴᱤᱡ ᱩᱱᱟᱹᱜ ᱥᱟᱨ ᱠᱚᱫᱚ ᱵᱟᱢ ᱮᱢᱟᱜ-ᱟ᱾
ᱥᱟᱨ ᱠᱚ, ᱵᱤᱥ ᱠᱚ ᱱᱚᱣᱟ ᱠᱚᱫᱚ ᱱᱟᱜ ᱠᱷᱟᱱ,
ᱦᱳᱭ᱾
ᱩᱱᱟᱹᱜ ᱫᱚ ᱵᱟᱝ ᱮᱢᱚᱜ ᱦᱩᱭᱩᱜ ᱜᱮᱭᱟ ᱠᱷᱩᱵ ᱡᱩᱫᱤ ᱧᱮᱞᱚᱜᱚᱜ-ᱟᱡᱽ, ᱡᱮ ᱵᱟᱝ ᱵᱟᱝ ᱮᱢᱟᱜ ᱠᱷᱟᱱ ᱵᱟᱝ ᱦᱩᱭᱩᱜ-ᱟᱱ ᱛᱚᱠᱷᱚᱱ ᱫᱚ ᱱᱟᱜ ᱠᱷᱟᱱ ᱮᱢ ᱫᱚ ᱞᱟᱹᱠᱛᱤᱜ ᱠᱟᱱᱟᱭ᱾ ᱦᱮᱸ ᱡᱮᱦᱮᱛᱩᱢ ᱪᱟᱥ ᱟᱠᱟᱫᱟ ᱟᱨ ᱦᱚᱸᱜ-ᱚᱭ, ᱚᱸᱭ ᱡᱟᱦᱟᱸᱭ ᱠᱚᱠᱚ ᱟᱹᱠᱷᱨᱤᱧ ᱮᱫᱟ ᱥᱮ ᱵᱮᱵᱽᱥᱟ ᱞᱟᱹᱜᱤᱫ ᱠᱚ ᱪᱟᱥ ᱮᱫᱟ ᱩᱱᱠᱩ ᱩᱱᱠᱩ ᱫᱚ ᱱᱟᱜ ᱠᱷᱟᱱ ᱱᱚᱭᱟᱸ ᱡᱟᱛᱮ ᱞᱚᱜᱚᱱ ᱦᱩᱭᱩᱜ ᱢᱟ ᱚᱱᱟ ᱞᱟᱹᱜᱤᱫ ᱛᱮ ᱵᱷᱤᱴᱟᱢᱤᱱ ᱠᱚᱦᱚᱸ,
ᱟᱹᱰᱤ ᱨᱚᱠᱚᱢ ᱱᱟᱱᱟ ᱦᱩᱱᱟᱹᱨ ᱥᱟᱨ ᱵᱤᱥᱛᱚ ᱢᱟ ᱢᱮᱱᱟᱜ ᱜᱮᱭᱟ ᱮᱵᱚᱝ ᱚᱱᱟ ᱥᱟᱸᱶᱛᱮ ᱵᱷᱤᱴᱟᱢᱤᱱ ᱦᱚᱸ, ᱮᱢ ᱦᱩᱭᱩᱜ-ᱟᱱ᱾
ᱦᱳᱭ ᱦᱳᱭ ᱦᱳᱭ ᱟᱨ ᱨᱟᱜ ᱟᱹᱰᱤ ᱡᱟᱭᱜᱟ ᱨᱮᱜᱮ ᱧᱮᱞᱚᱜ-ᱟ ᱚᱱᱮ ᱯᱚᱴᱚᱞ ᱠᱚᱠᱚ ᱢᱮᱱᱟ ᱨᱚᱝ ᱞᱟᱜᱟᱣ ᱠᱟᱛᱮᱫ ᱠᱚ ᱟᱹᱠᱷᱨᱤᱧᱟ ᱥᱮ ᱪᱮᱜ? ᱢᱟᱱᱮ ᱟᱨᱠᱤ ᱵᱷᱟᱜᱤ ᱧᱮᱞᱚᱜ ᱞᱟᱹᱜᱤᱫ᱾ ᱮᱱᱟᱹ ᱠᱷᱟᱡ ᱦᱚᱲ ᱦᱚᱸᱠᱚ ᱦᱟᱛᱟᱣ ᱦᱚᱸᱠᱚ ᱦᱟᱛᱟᱣᱟ᱾
ᱚᱱᱟ ᱫᱚ ᱪᱮᱫ ᱞᱮᱠᱟᱞᱤᱧ ᱞᱟᱹᱭ ᱟᱵᱤᱱᱟ ᱚᱱᱟ ᱫᱚ ᱴᱟᱣᱩᱱ ᱠᱚᱨᱮ ᱧᱮᱞᱚᱜᱚᱜ᱾ ᱚᱱᱟ ᱫᱚ ᱞᱤᱠᱩᱭᱤᱰ ᱞᱮᱠᱟ᱾ ᱴᱟᱝ ᱠᱚ ᱞᱤᱠᱩᱭᱤᱰ ᱫᱟᱜ ᱨᱮᱠᱚ ᱡᱚᱵᱮᱭᱟ ᱛᱚ ᱛᱟᱨ ᱯᱚᱨᱮ ᱚᱱᱟ ᱫᱚᱠᱚ ᱨᱟᱠᱟᱵ ᱛᱮᱠᱚ ᱨᱚᱦᱚᱲᱟ᱾
ᱦᱳᱭ᱾
ᱚᱱᱟ ᱫᱚ ᱢᱟᱱᱮ ᱥᱚᱵᱽᱡᱤ ᱛᱟᱡᱟ ᱜᱮ ᱧᱮᱞᱚᱜ-ᱟ ᱟᱨ ᱠᱤᱵᱟᱹ ᱠᱷᱟᱱ ᱯᱚᱴᱚᱞ ᱪᱮᱫ ᱞᱮᱠᱟ ᱵᱚᱱ ᱧᱮᱞᱟ ᱢᱤᱫ ᱫᱤᱱ ᱵᱟᱨᱥᱤ ᱦᱩᱭ ᱞᱮᱱᱠᱷᱟᱱ᱾ ᱪᱤᱠᱠᱟᱹ ᱜᱚᱥᱚ ᱜᱚᱥᱚ ᱵᱚᱱ ᱧᱮᱞᱟ ᱥᱮ ᱦᱳᱭ ᱟᱫᱚ ᱚᱱᱟ ᱠᱷᱚᱱ ᱫᱩᱜ ᱞᱟᱹᱜᱤᱫ᱾ ᱠᱷᱟᱱ ᱠᱷᱟᱱ ᱠᱮᱢᱤᱠᱮᱞ ᱤᱭᱟᱹ ᱠᱚ ᱮᱢᱟᱜᱼᱟ᱾
ᱦᱮᱸ ᱦᱮᱸ ᱟᱫᱚ ᱚᱱᱟ ᱦᱚᱸ ᱚᱱᱟ ᱠᱚᱫᱚ ᱠᱷᱚᱛᱤ ᱫᱚ ᱠᱷᱚᱛᱤᱜ ᱜᱤᱭᱟᱹᱛ᱾ ᱥᱮ ᱡᱚᱢ ᱠᱷᱟᱡ ᱫᱚᱢ ᱠᱟᱹᱴᱤᱡ ᱤᱯᱷᱮᱠᱴ ᱫᱚ ᱯᱟᱲᱟᱜ ᱜᱤᱭᱟᱹ᱾
ᱦᱚᱭ ᱦᱚᱲᱢᱚ ᱫᱚ ᱱᱟᱜ ᱠᱷᱟᱱ ᱠᱷᱚᱛᱤᱜ ᱜᱮᱭᱟ ᱵᱟᱝ ᱫᱚᱵᱟᱞᱤᱧ ᱞᱟᱹᱭᱟ ᱡᱮᱦᱮᱛᱩ ᱠᱮᱢᱤᱠᱮᱞ᱾ ᱠᱟᱱᱟ
ᱦᱚᱸ ᱦᱚᱸ᱾
ᱟᱨ ᱱᱚᱣᱟ ᱦᱚᱸᱵᱚᱱ ᱞᱟᱹᱭ ᱫᱟᱲᱮᱭᱟᱜᱼᱟ ᱡᱮ᱾ ᱵᱤᱜᱽᱜᱟᱱ ᱡᱟᱦᱟᱸ ᱴᱷᱮᱱ ᱢᱮᱱᱟᱜ ᱟᱠᱟᱫᱮᱭᱟ ᱚᱸᱰᱮ ᱫᱚ ᱱᱟᱜ ᱠᱷᱩᱵ ᱵᱷᱟᱜᱮ ᱢᱮᱱᱟᱜ ᱟᱠᱟ᱾ ᱵᱟᱹᱲᱤᱡ ᱦᱚᱸ ᱢᱮᱱᱟᱜ ᱠᱟᱫᱟ ᱢᱤᱫ ᱥᱮᱫ ᱛᱮ ᱡᱩᱫᱤ ᱟᱵᱚᱜ ᱜᱮ ᱵᱚᱱ ᱧᱮᱞᱟ ᱡᱮ᱾ ᱱᱚᱣᱟ ᱫᱚ ᱟᱵᱚᱣᱟᱜ ᱵᱩᱜᱤ ᱠᱟᱱᱟ ᱠᱤᱱᱛᱩ ᱟᱨ ᱢᱤᱫ ᱥᱮᱫ ᱛᱮᱵᱚᱱ ᱚᱱᱟ ᱡᱩᱫᱤ ᱵᱚᱱ ᱛᱩᱞᱟᱹ ᱡᱚᱠᱷᱟᱭᱟ ᱧᱮᱞᱟᱵᱚᱱ ᱥᱟᱨᱤᱨᱤᱠ ᱯᱚᱠᱠᱷᱮ ᱢᱤᱫᱴᱟᱝ ᱠᱷᱚᱛᱤ ᱠᱷᱚᱛ ᱡᱤᱱᱤᱥ ᱫᱚ ᱢᱮᱱᱟᱜ ᱟᱠᱟᱫ ᱜᱮᱭᱟ᱾
ᱦᱳᱭ ᱦᱳᱭ ᱦᱳᱭ᱾ ᱦᱮᱸ ᱵᱷᱟᱜᱤ ᱵᱟᱹᱲᱤᱡ ᱵᱟᱱᱟᱨ ᱥᱮᱫ ᱜᱮ ᱪᱮᱫ ᱞᱮᱠᱟ ᱟᱫᱚ ᱠᱚ ᱪᱤᱱᱛᱟᱹ ᱵᱷᱟᱵᱱᱟ ᱠᱟᱛᱮ ᱠᱚ ᱟᱹᱛᱩ ᱤᱫᱤᱭᱮᱫᱤ᱾ ᱡᱟᱦᱟᱱᱟᱜ ᱡᱤᱱᱤᱥ ᱠᱚᱜᱮ ᱟᱨᱠᱤ᱾
ᱵᱷᱟᱜᱤ ᱫᱤᱠ ᱦᱚᱸ ᱢᱮᱱᱟᱜᱼᱟ ᱚᱱᱟ ᱨᱮᱱᱟᱜ ᱠᱷᱟᱨᱟᱯ ᱫᱤᱠ ᱦᱚᱸ ᱛᱟᱦᱮᱱᱟ᱾ ᱢᱤᱫ ᱥᱮᱫ ᱵᱷᱟᱹᱜᱤᱜ ᱠᱟᱱ ᱠᱷᱟᱡ ᱢᱤᱫ ᱥᱮᱫ ᱠᱷᱟᱨᱟᱯ ᱦᱩᱭᱩᱜ ᱠᱟᱱᱟ᱾
ᱦᱳᱭ᱾
ᱚᱱᱮᱚᱱᱠᱟ᱾ ᱟᱨ ᱡᱟᱜᱠᱜᱮ ᱵᱟᱲᱜᱮ ᱠᱚᱨᱮ ᱢᱤᱫ ᱵᱟᱨ ᱛᱟᱦᱮᱱ ᱠᱷᱟᱡ ᱫᱚ ᱚᱱᱟ ᱫᱚ ᱟᱵᱚ ᱫᱚ ᱜᱩᱨᱤᱡ ᱥᱟᱨ ᱠᱚᱵᱚᱱ ᱮᱢᱟᱜᱼᱟ ᱟᱨ ᱠᱟᱹᱴᱤᱡ ᱠᱚ ᱦᱮᱸ᱾ ᱦᱳᱭᱳᱜ-ᱟ ᱦᱩᱸ᱾
ᱚᱱᱠᱟ ᱫᱚ ᱪᱟᱥ ᱵᱟᱲᱟ ᱦᱚᱭᱚᱜ ᱜᱮᱭᱟ ᱚᱲᱟᱜ ᱫᱷᱟᱨᱮ ᱨᱮ ᱢᱮᱱᱟᱜ ᱟᱠᱟᱫᱟ ᱚᱱᱠᱟ ᱩᱛᱩ ᱡᱚᱢ ᱞᱟᱹᱜᱤᱫ ᱫᱚ ᱵᱟᱲᱟ ᱦᱩᱭᱩᱜ ᱠᱟᱱ ᱜᱮᱭᱟ᱾ ᱟᱨ ᱱᱤᱭᱟᱹ ᱥᱮᱨᱢᱟ ᱫᱚ ᱠᱟᱹᱴᱤᱡ ᱟᱹᱞᱤᱧ ᱦᱚᱸᱞᱤᱧ ᱰᱮᱨᱤ ᱟᱠᱟᱱᱟ ᱠᱟᱱᱟ ᱪᱟᱥᱵᱟᱥᱛᱮ᱾
ᱚ ᱟᱪᱪᱷᱟ ᱟᱪᱪᱷᱟ ᱦᱮᱸ ᱚᱱᱟ ᱦᱚᱸ ᱚᱲᱟᱜ ᱡᱚᱢ ᱨᱮ ᱞᱮᱠᱟ ᱛᱟᱦᱮᱱ ᱫᱚ ᱦᱚᱸ ᱟᱹᱰᱤ ᱥᱮᱯ ᱟᱨᱠᱤ ᱦᱮ ᱛᱚ᱾
ᱱᱤᱭᱟᱹ ᱥᱤᱡᱤᱱ ᱫᱚ ᱮᱠᱢᱟᱛᱨᱚ ᱠᱩᱸᱫᱽᱨᱤ ᱜᱮ ᱢᱮᱱᱟᱜᱼᱟ᱾
ᱦᱮ ᱦᱮ᱾
ᱛᱟᱨᱯᱚᱨᱮ ᱦᱚᱛᱚᱫ ᱠᱚᱞᱤᱧ ᱨᱚᱦᱚᱭ ᱟᱠᱟᱫᱟ᱾
ᱟᱪᱪᱷᱟ᱾ ᱦᱮᱸ ᱱᱤ ᱛᱚ᱾ ᱚᱱᱟ ᱦᱚᱸ ᱦᱮᱸ ᱦᱩᱭᱩᱜ ᱜᱮᱭᱟ ᱾ ᱠᱩᱸᱫᱽᱨᱤ ᱫᱚ ᱡᱮᱢᱚᱱᱮᱢ ᱵᱤᱫ ᱠᱟᱜ ᱠᱷᱟᱡ ᱜᱮ ᱩᱱᱟᱹᱜ ᱡᱚᱛᱱᱚ ᱫᱚ ᱵᱟᱝ ᱦᱩᱭᱩᱜᱼᱟ ᱾
ᱫᱚ ᱩᱛᱩ ᱠᱚᱨᱮᱱᱟᱜ ᱛᱟᱢ ᱦᱚᱸ ᱦᱮᱸ ᱟᱹᱰᱤ ᱡᱟᱹᱥᱛᱤ ᱜᱮᱭᱟ ᱥᱮ ᱾ ᱦᱳᱭ ᱦᱳᱭ ᱾ ᱟᱨᱚ ᱥᱟᱸᱜᱮ ᱦᱚᱲᱮᱢ ᱛᱟᱦᱮᱱ ᱠᱷᱟᱡ ᱫᱚ ᱩᱛᱩ ᱠᱤᱨᱤᱧ ᱫᱚ ᱾ ᱛᱤᱱᱟᱹᱜ ᱜᱟᱱᱮᱢ ᱠᱤᱨᱤᱧᱟ ᱢᱟᱱᱮ ᱥᱟᱸᱜᱮ ᱫᱚ ᱥᱟᱸᱜᱮ ᱦᱚᱲ ᱛᱟᱦᱮᱱ ᱠᱷᱟᱡ ᱫᱚ ᱥᱟᱸᱜᱮ ᱜᱮ ᱠᱤᱨᱤᱧ ᱦᱩᱭᱩᱜᱼᱟ ᱾
ᱦᱳᱭ ᱦᱳᱭ ᱾
ᱟᱨ ᱚᱲᱟᱜ ᱨᱮ ᱛᱟᱦᱮᱱ ᱠᱷᱟᱡ ᱠᱤᱪᱷᱩ ᱫᱚ ᱚᱸᱰᱮ ᱠᱷᱚᱡ ᱦᱚᱸ ᱦᱩᱭᱩᱜᱼᱟ ᱾
ᱢᱟᱱᱮ ᱚᱲᱟᱜ ᱨᱮ ᱪᱟᱥ ᱞᱮᱱᱠᱷᱟᱱ ᱟᱹᱰᱤ ᱥᱤᱯᱴᱤ ᱧᱟᱢᱚᱜ ᱟᱱ ᱥᱩᱛ ᱡᱤ ᱫᱤᱠ ᱫᱤᱠ ᱯᱮᱫᱚ ᱾
ᱦᱩᱸ ᱦᱳᱭ ᱛᱚ ᱦᱩᱸ ᱾ ᱛᱷᱟᱞᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱟᱥᱮ ᱵᱟᱝ?
ᱵᱤᱨ ᱫᱚ ᱫᱚᱢᱮ ᱛᱟᱞᱮ᱾ ᱵᱤᱜᱟᱹᱥ ᱵᱤᱜᱟᱹᱥ ᱥᱩᱫᱩ ᱵᱤᱨ ᱛᱟᱞᱮ ᱵᱩᱨᱩ ᱫᱚ ᱵᱟᱹᱱᱩᱜ ᱛᱟᱞᱮᱭᱟ᱾
ᱟᱪᱪᱷᱟ ᱟᱪᱪᱷᱟ ᱛᱟᱞᱦᱮ ᱵᱤᱨᱮ ᱩᱜ ᱯᱩᱴᱠᱟᱹ ᱠᱚ ᱚᱢᱚᱱᱚᱜ ᱠᱟᱱᱟ ᱥᱮ ᱵᱟᱝ ᱱᱤᱭᱟᱹ ᱫᱚ ᱥᱤᱡᱤᱱ ᱠᱟᱱᱟ ᱥᱮ ᱩᱜ ᱯᱩᱴᱠᱟᱹ ᱨᱟᱹᱱ᱾
ᱯᱩᱴᱠᱟᱹ ᱪᱮᱜ ᱞᱮᱠᱟᱞᱤᱧ ᱢᱮᱛᱟᱵᱤᱱᱟ ᱯᱩᱴᱠᱟᱹ ᱠᱚ ᱚᱢᱚᱱ ᱫᱚᱠᱚ ᱚᱢᱚᱱᱜ ᱠᱟᱱᱟ ᱠᱩᱜ᱾ ᱠᱚᱢ ᱦᱩᱢ ᱪᱮᱜ ᱯᱩᱲ ᱯᱩᱴᱠᱟᱹ ᱠᱚ ᱚᱢᱚᱱᱚᱜ ᱠᱟᱱᱟ ᱟᱨ ᱳᱴ ᱠᱚᱫᱚ ᱪᱮᱜ ᱞᱮᱠᱟᱞᱤᱧ ᱞᱟᱹᱭ ᱟᱹᱵᱤᱱᱟ ᱚᱱᱮ ᱡᱟᱦᱟᱸ ᱫᱮᱠᱳ ᱛᱮᱫᱚ ᱢᱩᱰᱷᱟᱞ ᱠᱚ ᱞᱟᱹᱭ ᱫᱟ ᱚᱱᱟ ᱠᱚ ᱟᱨ ᱵᱟᱞᱤ ᱩᱫ ᱠᱚ ᱢᱚᱴᱟ ᱢᱩᱴᱤ᱾ ᱡᱟᱱᱟᱢᱚᱜ ᱠᱟᱱᱟ ᱟᱨᱠᱤ ᱴᱩᱠ ᱴᱟᱠ ᱟᱨᱠᱤ ᱞᱟᱦᱟ ᱞᱮᱠᱟ ᱫᱚ ᱵᱟᱹᱱᱩᱜᱼᱟᱱ᱾ ᱪᱮ ᱵᱮᱜ ᱞᱟᱦᱟ ᱪᱮᱜ ᱞᱮᱠᱟ ᱡᱟᱱᱟᱢᱚᱜ ᱛᱮᱱ ᱱᱮᱛᱟᱨ ᱫᱚ ᱯᱚᱨᱤᱵᱮᱥ ᱠᱚᱦᱚᱸ ᱤᱭᱟᱹ ᱟᱠᱟᱱ ᱛᱟᱵᱚᱱᱟ ᱫᱩᱥᱤᱛᱚ ᱪᱟᱵᱟ ᱟᱠᱟᱱ ᱛᱟᱵᱚᱱᱟ᱾ ᱞᱟᱦᱟᱛᱮ ᱞᱮᱠᱟ ᱫᱚ ᱪᱮᱫ ᱦᱚᱸ ᱠᱟ ᱫᱚ ᱵᱟᱝ ᱧᱮᱞᱚᱜᱚᱜ ᱠᱟᱱ ᱛᱟᱵᱚᱱᱟ ᱡᱟᱦᱟᱸ ᱟᱡ ᱟᱡᱛᱮ ᱦᱩᱭᱩᱜᱼᱟ ᱯᱚᱨ ᱯᱨᱟᱠᱨᱤᱛᱤᱠ ᱠᱷᱚᱱ ᱡᱟᱦᱟᱸ ᱦᱩᱭᱩᱜᱼᱟ ᱚᱱᱟ᱾ ᱠᱚᱱᱚ ᱚᱱᱠᱟ ᱫᱚ ᱵᱟᱝ ᱧᱮᱞᱚᱜᱚᱜ ᱠᱟᱱᱟ ᱟᱨᱠᱤ ᱾
ᱛᱚᱫᱚ ᱵᱟᱠᱷᱟᱡ ᱤᱧᱟᱹᱜ ᱟᱹᱰᱤ ᱡᱟᱹᱥᱛᱤ ᱜᱮ ᱚᱢᱚᱱᱚᱜ ᱜᱮᱭᱟ ᱥᱮ ᱟᱹᱰᱤ ᱴᱷᱮᱠᱟ ᱴᱷᱮᱠᱟ ᱠᱚ ᱦᱟᱞᱟᱝ ᱮᱫ ᱟᱹᱜᱩᱭᱟ ᱛᱟᱨᱤᱭᱟ ᱯᱚᱨ ᱯᱩᱴᱠᱟᱹ ᱠᱚᱦᱚᱸ ᱟᱹᱠᱷᱨᱤᱧ ᱠᱚᱠᱚ ᱤᱫᱤ ᱠᱚᱜᱮᱭᱟ ᱡᱚᱠᱷᱚᱱ ᱫᱚᱢᱮ ᱡᱟᱭ ᱥᱟᱨᱫᱤᱜᱼᱟ᱾
ᱪᱮᱜ ᱞᱮᱠᱟᱞᱤᱧ ᱞᱟᱹᱭᱟ ᱢᱟᱲᱟᱝ ᱡᱚᱠᱷᱚᱱ ᱦᱩᱰᱤᱧ ᱵᱚᱱ ᱛᱟᱦᱮᱸᱠᱟᱱᱟ ᱛᱚᱠᱷᱚᱱ ᱫᱚ ᱵᱟᱡᱟᱨ ᱠᱚᱨᱮ ᱧᱮᱞ ᱵᱟᱲᱟ ᱠᱚᱜ ᱛᱟᱦᱮᱸᱫᱼᱟ ᱱᱮᱛᱟᱨ ᱫᱚ ᱚᱱᱟ ᱡᱤᱱᱤᱥ ᱫᱚ ᱵᱟᱝ ᱧᱮᱞᱚᱜᱚᱜ ᱠᱟᱱᱟ ᱚᱱᱠᱟ᱾
ᱵᱟᱜ ᱚᱱᱟ ᱫᱚ ᱵᱟᱝ ᱧᱮᱞᱚᱜ ᱠᱟᱱᱟ ᱱᱮᱛᱟᱨ ᱫᱚ᱾
ᱦᱳᱭᱛᱚ ᱚᱱᱟᱜᱮ ᱟᱫᱚ ᱱᱮᱛᱟᱨ ᱫᱚ ᱧᱮᱞ ᱦᱚᱸᱛᱚ ᱯᱚᱨᱤᱵᱮᱥ ᱛᱚᱦᱚ ᱫᱷᱩᱥᱚᱱ ᱪᱟᱞᱟᱜ ᱠᱟᱱᱟ ᱧᱮᱞᱮᱫ ᱜᱮᱭᱟᱵᱚᱱ ᱟᱹᱰᱤ ᱟᱵᱚ ᱦᱟᱱᱟ ᱱᱤᱭᱟᱹ ᱦᱩᱭᱩᱜ ᱠᱟᱱᱟ᱾ ᱦᱩᱸ ᱚᱱᱟ ᱞᱟᱹᱜᱤᱫ ᱦᱚᱸ ᱫᱟᱜ ᱦᱚᱸ ᱢᱚᱡᱽ ᱛᱮ ᱵᱟᱭ ᱫᱟᱜ ᱫᱟ᱾ ᱯᱚᱨᱤᱵᱮᱥ ᱫᱩᱥᱚᱱ ᱠᱷᱟᱛᱤᱨ ᱦᱚ ᱢᱤᱫ ᱥᱮᱫ ᱛᱮ ᱧᱮᱞ ᱞᱮᱠᱷᱟᱱ ᱫᱚ᱾ ᱞᱟᱦᱟᱛᱮ ᱡᱮᱢᱚᱱ ᱟᱥᱟᱲ ᱵᱚᱸᱜᱟ ᱠᱷᱚᱱ ᱜᱮ ᱟᱹᱰᱤ ᱫᱟᱜᱽ ᱛᱟᱦᱮᱱᱟ᱾ ᱱᱮᱛᱟᱨ ᱚᱱᱟ ᱥᱨᱟᱵᱚᱱ ᱟᱥᱟᱲ ᱥᱨᱟᱵᱚᱱ ᱦᱩᱭᱩᱜ ᱠᱟᱱ ᱨᱮᱦᱚᱸ ᱵᱟᱭ ᱫᱟᱜ ᱫᱟᱭ᱾ ᱛᱟᱨ ᱵᱮᱱ ᱧᱮᱞᱟ ᱜᱟᱹᱰᱭᱟᱹ ᱠᱚ ᱟᱹᱰᱤ ᱜᱟᱱ ᱜᱟᱹᱰᱭᱟᱹ ᱠᱚᱦᱚᱸ ᱵᱟᱝ ᱯᱮᱨᱮᱡ ᱟᱠᱟᱱᱟ᱾
ᱦᱳᱭ ᱵᱚᱨᱥᱟ ᱜᱮ ᱵᱟᱹᱱᱩᱜ ᱟᱱ ᱞᱟᱦᱟ ᱞᱮᱠᱟ ᱫᱚ ᱢᱟᱲᱟᱝ ᱪᱮᱫ ᱞᱮᱠᱟ ᱡᱟᱯ ᱯᱩᱜ ᱞᱮᱱᱠᱷᱟᱱ ᱱᱚᱣᱟ ᱢᱤᱫ ᱥᱚᱯ ᱛᱟ ᱵᱟᱨ ᱥᱚᱯᱛᱟᱭ ᱡᱟᱹᱯᱩᱫ ᱫᱚ ᱡᱟᱹᱯᱩᱫ ᱜᱮᱭᱟ ᱱᱟᱜ ᱱᱟᱦᱟᱜ ᱫᱚ ᱱᱚᱝᱠᱟ ᱧᱮᱞ ᱵᱤᱱ ᱱᱟᱹᱭ ᱦᱚᱸ ᱨᱚᱦᱚᱲᱚᱜ ᱠᱟᱱ ᱜᱟᱰᱟ ᱦᱚᱸ ᱨᱚᱦᱚᱲᱚᱜ ᱠᱟᱱ᱾
ᱦᱳᱭ ᱦᱳᱭ ᱮᱠᱷᱚᱱ ᱦᱚᱸᱵᱮᱱ ᱧᱮᱞᱟ ᱜᱤᱫ ᱜᱟᱹᱴᱭᱟᱹ ᱠᱚ ᱟᱞᱮ ᱥᱮᱱᱟᱜ ᱢᱟ ᱡᱚᱛᱚ ᱵᱟᱝ ᱯᱮᱛᱮᱦ ᱟᱠᱟᱱᱟ ᱟᱨ ᱜᱟᱹᱰᱭᱟᱹ ᱠᱷᱚᱡ ᱫᱟᱜ ᱵᱟᱝ ᱟᱹᱛᱩ ᱩᱰᱩᱠ ᱞᱮᱱᱠᱷᱟᱱᱡ ᱫᱚ ᱠᱷᱮᱛ ᱠᱚᱦᱚᱸ ᱩᱱᱟᱹᱜ ᱥᱚᱦᱚᱡᱽ ᱠᱚᱨᱮ ᱫᱚ ᱵᱟᱝ ᱫᱟᱜᱚᱜ-ᱟ᱾
ᱵᱟᱝ ᱫᱟᱜᱚᱜ-ᱟ᱾
ᱦᱩᱸ
ᱠᱷᱮᱛ ᱦᱟᱥᱟ ᱫᱚ ᱛᱚᱠᱷᱚᱱ ᱠᱷᱟᱱ ᱜᱮ ᱫᱟᱜᱚᱜ-ᱟ ᱡᱚᱠᱷᱚᱱ ᱢᱚᱴᱟᱢᱩᱴᱤ ᱪᱮᱞ